ᱦᱮᱞᱳ,
ᱦᱮᱸ ᱜᱚᱝᱠᱮ ᱞᱟᱹᱭ ᱵᱤᱱ?
ᱦᱮᱞᱳ, ᱦᱮᱞᱳ,
ᱦᱮᱸ ᱜᱚᱝᱠᱮ ᱞᱟᱹᱭᱵᱤᱱ᱾
ᱚ ᱛᱟᱦᱚᱞᱮ ᱜᱚᱝᱠᱮ ᱱᱟᱯᱟᱭ ᱜᱮᱭᱟᱵᱤᱱ ᱛᱚ?
ᱦᱩᱸ ᱱᱟᱯᱟᱭ ᱜᱮᱭᱟᱞᱤᱧ᱾
ᱟᱨ ᱨᱚᱲ ᱠᱚᱫᱚ ᱟᱸᱡᱚᱢᱚᱜ ᱠᱟᱱ ᱛᱟᱹᱞᱤᱧᱟ?
ᱦᱩᱸ, ᱟᱸᱡᱚᱢᱚᱜ ᱠᱟᱱᱟ᱾
ᱚᱸ ᱛᱟᱦᱚᱞᱮ
ᱡᱚᱨᱮ ᱧᱚᱜ ᱛᱮ ᱨᱚᱲ ᱵᱤᱱ ᱠᱟᱹᱡ ᱤᱭᱟᱹ ᱡᱚᱨᱮ ᱧᱚᱜ ᱛᱮ ᱨᱚᱲ ᱵᱤᱱ ᱠᱟᱹᱡ ᱟᱥᱛᱮ ᱧᱚᱜ ᱟᱸᱡᱚᱢᱚᱜ ᱠᱟᱱ ᱛᱟᱵᱤᱱᱟ,
ᱚᱻ ᱛᱟᱦᱚᱞᱮ ᱪᱮᱫ ᱞᱮᱠᱟ ᱢᱮᱱᱟᱜ ᱟᱠᱟᱫ ᱵᱤᱱᱟ ᱛᱟᱦᱚᱞᱮ?
ᱱᱤᱛᱳᱜ ᱫᱚ ᱡᱟᱹᱯᱩᱫ ᱨᱮ ᱵᱷᱟᱜᱤ ᱜᱮ ᱢᱮᱱᱟᱜ ᱞᱤᱧᱟᱹ ᱛᱚ᱾
ᱚᱻ ᱟᱹᱞᱤᱧ ᱦᱚᱸ ᱡᱟᱹᱯᱩᱫ ᱨᱮ ᱱᱚᱜ-ᱚᱭ ᱪᱟᱥᱵᱟᱥ ᱠᱚ ᱦᱩᱭᱩᱜ ᱠᱟᱱᱟ ᱛᱚ ᱟᱹᱞᱤᱧ ᱛᱚ ᱱᱚᱜ-ᱚᱭ ᱢᱮᱱᱟᱜ ᱟᱠᱟᱫ ᱞᱤᱧ ᱜᱮᱭᱟ᱾
ᱦᱮᱸ᱾ ᱛᱟᱦᱚᱞᱮ ᱚᱠᱟ ᱞᱮᱠᱟ ᱫᱟᱜ ᱵᱟᱲᱟ ᱦᱩᱭᱩᱜ ᱠᱟᱱᱟ ᱚᱱᱛᱮ ᱫᱚ?
ᱦᱮᱸ᱾
ᱫᱟᱜ ᱠᱚ ᱚᱠᱟ ᱞᱮᱠᱟ ᱦᱩᱭᱩᱜ ᱠᱟᱱᱟ?
ᱫᱟᱜ ᱠᱚ ᱱᱚᱜᱼᱚᱭ ᱛᱮᱦᱮᱧ ᱫᱟᱜ ᱠᱮᱜᱼᱟᱭ ᱛᱚ᱾ ᱛᱮᱦᱮᱧ ᱦᱚᱞᱟᱱᱚᱜ᱾
ᱦᱮᱞᱳ᱾
ᱛᱚ ᱱᱚᱜᱼᱚᱭ ᱵᱷᱟᱜᱤ ᱜᱮ ᱫᱟᱜ ᱮᱫᱟᱭ᱾ ᱟᱸᱡᱚᱢᱚᱜ ᱠᱟᱱᱟ ᱨᱚᱲ?
ᱦᱮᱸ ᱟᱸᱡᱚᱢᱚᱜ ᱠᱟᱱᱟ᱾
ᱚ ᱛᱟᱦᱚᱞᱮ ᱚᱱᱛᱮ ᱚᱠᱟ ᱞᱮᱠᱟᱭ ᱫᱟᱜᱽ ᱠᱮᱜᱼᱟ ᱥᱮ ᱵᱟᱭ ᱫᱟᱜᱽ ᱞᱮᱜᱼᱟᱭ?
ᱫᱟᱜ ᱮᱜ ᱜᱮᱭᱟ ᱱᱚᱛᱮ ᱦᱚᱸ ᱵᱷᱟᱜᱤ ᱜᱮ᱾
ᱚ ᱦᱮᱸᱛᱚ ᱟᱨ ᱛᱟᱦᱚᱞᱮ ᱛᱚᱞᱟ ᱠᱚᱫᱚ
ᱚᱱᱛᱮ ᱫᱚ ᱚᱠᱟ ᱞᱮᱠᱟ ᱫᱟᱜ ᱫᱟᱭ?
ᱱᱚᱱᱛᱮ ᱫᱚᱢᱮ ᱫᱟᱜ ᱠᱮᱫᱟᱭ ᱥᱮᱛᱟᱜ ᱠᱷᱚᱱᱟᱜ ᱫᱚᱢᱮ ᱫᱟᱜ ᱮᱫᱟᱭ᱾
ᱚᱻ
ᱛᱚᱞᱟ ᱠᱚᱫᱚ ᱜᱤᱰᱤ ᱵᱟᱲᱟ ᱦᱩᱭᱮᱱᱟ?
ᱦᱟᱯᱮ ᱜᱚᱢᱠᱮ ᱢᱤᱫ ᱜᱷᱟᱹᱲᱤ ᱥᱟᱵᱛᱟᱲ ᱞᱮᱫ ᱵᱤᱱ ᱥᱮ᱾
ᱦᱮᱞᱳ᱾ ᱦᱮᱞᱳ, ᱦᱮᱞᱳ᱾ ᱦᱮᱞᱳ᱾
ᱦᱮᱸ ᱜᱚᱢᱠᱮ ᱞᱟᱹᱭ ᱵᱤᱱ᱾
ᱚ ᱵᱟᱝ ᱟᱡᱚᱢᱚᱜ ᱠᱟᱱ ᱛᱟᱹᱵᱤᱱᱟ ᱨᱚᱲ᱾
ᱟᱹᱰᱤ ᱠᱚᱢ ᱠᱚᱢ‌ ᱟᱡᱚᱢᱚᱜ ᱠᱟᱱ ᱛᱟᱵᱤᱱᱟ ᱡᱩᱨ ᱧᱚᱜ ᱨᱚᱲ ᱵᱤᱱ᱾
ᱚ ᱟᱨ ᱛᱟᱦᱚᱞᱮ ᱥᱤᱭᱩᱜ ᱵᱟᱲᱟ ᱠᱚᱫᱚ ᱦᱩᱭᱱᱟ ᱥᱮ ᱵᱟᱝ ᱠᱷᱮᱛ ᱠᱚᱫᱚ?
ᱥᱤ ᱵᱟᱲᱟ ᱦᱳᱭ ᱟᱠᱟᱱᱟ᱾
ᱚ ᱪᱮᱫ ᱤᱭᱟᱹ ᱰᱟᱹᱝᱨᱤ ᱠᱚᱛᱮ ᱵᱮᱱ ᱥᱤ ᱠᱮᱫᱟ ᱥᱮ ᱜᱟᱹᱰᱤ ᱛᱮᱵᱮᱱ ᱥᱤ ᱵᱟᱲᱟ ᱠᱮᱫᱟ?
ᱰᱟᱹᱝᱨᱤ ᱛᱮᱜᱮ ᱞᱤᱧ ᱥᱤ ᱵᱟᱲᱟ ᱠᱮᱫᱟ᱾ ᱟᱨ ᱜᱟᱹᱲᱤ ᱠᱚ ᱵᱟᱹᱭᱦᱟᱹᱲ ᱠᱚᱨᱮ ᱜᱟᱹᱲᱤ ᱛᱮᱞᱤᱝ ᱥᱤ ᱪᱚ ᱠᱮᱫᱟ᱾
ᱚ ᱦᱮᱸ ᱛᱚ᱾ ᱛᱟᱦᱚᱞᱮ ᱨᱚᱦᱚᱭ ᱠᱚᱫᱚ ᱵᱤᱱ ᱵᱤᱱ ᱨᱚᱦᱚᱭ ᱠᱮᱜᱼᱟ ᱥᱮ ᱟᱹᱣᱨᱤ?
ᱨᱚᱦᱚᱭ ᱫᱚ ᱱᱚᱜᱼᱚᱭ ᱨᱚᱦᱚᱭ ᱵᱟᱲᱟ ᱫᱚ ᱟᱨᱚᱢᱵᱷᱚ ᱜᱚᱫ-ᱜᱚᱫ ᱟᱠᱟᱱᱟ ᱵᱟᱹᱭᱦᱟᱹᱲ ᱠᱚᱨᱮ ᱫᱚ᱾ ᱫᱟᱜ ᱟᱠᱟᱱᱟ ᱛᱚ ᱛᱟᱞᱦᱮ ᱨᱚᱦᱚᱭ ᱵᱟᱲᱟ ᱜᱚᱫ ᱠᱟᱫᱟ ᱞᱤᱧ ᱠᱚᱢ ᱧᱚᱜ ᱵᱷᱤᱛᱟᱹ ᱠᱚ ᱡᱷᱩᱲᱟᱹᱣ ᱪᱟᱞᱟᱜ ᱠᱟᱱ ᱜᱮᱭᱟ ᱮᱠᱷᱚᱱ ᱦᱚᱸ᱾
ᱚ ᱦᱮᱸ ᱛᱚ ᱟᱪᱪᱷᱟ ᱞᱟᱹᱭ ᱫᱟᱲᱮ ᱵᱤᱱ ᱛᱟᱦᱚᱞᱮ ᱨᱚᱦᱚᱭ ᱫᱚ ᱚᱠᱟ ᱞᱮᱠᱟ ᱠᱚ ᱨᱚᱦᱚᱭᱟ ᱠᱟᱹᱴᱤᱡ ᱵᱤᱱ ᱞᱟᱹᱭ ᱞᱮᱠᱷᱟᱱ ᱵᱷᱟᱹᱜᱤ ᱠᱚᱜᱼᱟ᱾ ᱢᱟᱱᱮ ᱛᱤᱱᱟᱹᱜ ᱠᱟᱛᱮ ᱚᱱᱠᱟ ᱠᱚ ᱨᱚᱦᱚᱭᱟ ᱟᱹᱞᱤᱧ ᱫᱚ ᱵᱟᱹᱞᱤᱧ ᱵᱟᱲᱟᱭᱟ ᱚᱠᱟ ᱞᱮᱠᱟ ᱠᱚ ᱨᱚᱦᱚᱭᱟ᱾
ᱚᱱᱟ ᱫᱚ ᱪᱮᱫᱠᱟ ᱜᱚᱢᱠᱮ ᱟᱨᱠᱤ ᱛᱚᱞᱟ ᱟᱫᱚ ᱚᱱᱠᱟ ᱪᱮᱠᱟ ᱟᱹᱵᱤᱱ ᱛᱤᱱᱟᱹᱜ ᱠᱟᱛᱮ ᱵᱤᱱ ᱨᱚᱦᱚᱭᱟ ᱚᱱᱠᱟ ᱚᱱᱟᱜᱮ ᱚᱱᱠᱟ ᱢᱚᱛᱚᱱ ᱜᱮ ᱪᱮᱠᱟ ᱵᱤᱱ ᱤᱭᱟᱹ ᱫᱟᱲᱮᱭᱟᱜᱼᱟ ᱚᱱᱠᱟ ᱜᱮ ᱟᱹᱵᱤᱱ ᱪᱤᱠᱟ ᱵᱤᱱ ᱤᱭᱟᱹᱭᱟ᱾
ᱚ ᱛᱤᱱᱟᱹᱜ ᱚᱱᱠᱟ ᱛᱮ ᱛᱤᱱᱟᱹᱜ ᱟᱨᱠᱤ ᱨᱚᱦᱚᱭ ᱛᱮ ᱜᱟᱱᱚᱜᱼᱟ ᱡᱮᱢᱚᱱ ᱯᱮᱭᱟ ᱯᱩᱱᱭᱟ ᱠᱟᱛᱮᱫ ᱜᱟᱹᱪᱷᱤ ᱦᱮᱸᱥᱮ ᱵᱟᱝ ᱛᱟᱯᱚᱨᱮ ᱚᱱᱟ ᱜᱟᱪᱷᱤ ᱜᱮ ᱟᱫᱚ ᱛᱤᱱᱟᱹᱜ ᱠᱟᱛᱮᱫ ᱵᱤᱱ ᱤᱭᱟᱹ ᱫᱟᱲᱮᱼᱟ ᱛᱤ ᱵᱤᱱ ᱤᱭᱟᱹ ᱫᱟᱲᱮᱭᱟᱜᱼᱟ ᱢᱟᱲᱟᱝ ᱫᱟᱲᱮᱭᱟᱜᱼᱟ ᱚᱝᱠᱟᱜᱮ ᱨᱚᱦᱚᱭ ᱫᱚ ᱜᱟᱱᱚᱜᱼᱟ ᱦᱮᱸᱥᱮ ᱵᱟᱝ ᱡᱮᱢᱚᱱ ᱤᱭᱟᱹ ᱢᱚᱬᱮ ᱛᱩᱨᱩᱭ ᱜᱚᱴᱟᱝ ᱚᱱᱠᱟ ᱞᱟᱭᱤᱱ ᱵᱤᱱ ᱤᱭᱟᱹ ᱤᱫᱤᱭᱟ ᱥᱮ ᱵᱟᱝ ᱪᱷᱟᱲᱟ ᱪᱷᱟᱲᱟ ᱢᱤᱫ ᱵᱤᱛᱟᱹ ᱪᱷᱟᱲᱟ ᱚ ᱦᱳᱭ᱾
ᱜᱚᱢᱠᱮ ᱪᱮᱫᱟᱜ ᱟᱵᱤᱱᱟᱜ ᱫᱚ ᱨᱚᱲ ᱠᱟᱹᱡ ᱠᱚᱢ ᱠᱚᱢ ᱟᱸᱡᱚᱢᱚᱜ ᱠᱟᱱ ᱛᱟᱹᱵᱤᱱᱟ?
ᱫᱚᱢᱮ ᱠᱚᱢ ᱜᱮ ᱟᱸᱡᱚᱢ ᱠᱟᱱᱟ ᱱᱤᱛᱚᱜᱜ ᱟᱸᱡᱚᱢᱚᱜ ᱠᱟᱱ ᱛᱞᱤᱧᱟ?
ᱡᱳᱩᱨᱮ ᱧᱚᱜ ᱟᱨᱚ ᱨᱚᱲ ᱵᱤᱱ ᱥᱮ᱾
ᱚ ᱦᱮᱸ ᱛᱚ ᱟᱨ ᱛᱟᱦᱚᱞᱮ ᱩᱸᱜ ᱱᱚᱣᱟ ᱡᱟᱹᱯᱩᱫ ᱨᱮ ᱵᱟᱹᱨᱩᱰᱟᱝ ᱠᱚᱫᱚ ᱵᱤᱱ ᱥᱟᱵᱮᱜ ᱠᱚᱣᱟ ᱥᱮ ᱵᱟᱹᱵᱤᱱ ᱥᱟᱵᱮᱜ ᱠᱚᱣᱟ?
ᱦᱮᱸ ᱥᱟᱵ ᱵᱟᱲᱟ ᱫᱚ ᱦᱩᱭᱩᱜ ᱠᱟᱱ ᱜᱮᱭᱟ ᱵᱟᱹᱨᱩᱰᱟᱝ ᱠᱚᱦᱚᱸ᱾
ᱚ ᱛᱟᱦᱚᱞᱮ ᱟᱹᱵᱤᱱ ᱦᱚᱸᱵᱤᱱ ᱥᱟᱵ ᱵᱟᱲᱟ ᱠᱟᱫ ᱠᱚᱣᱟ ᱵᱟᱹᱨᱩ ᱰᱟᱝ ᱠᱚᱫᱚ?
ᱦᱮᱸ ᱥᱟᱵ ᱠᱟᱫ ᱠᱚᱣᱟᱞᱤᱧ ᱫᱚᱢᱮ ᱜᱮ ᱥᱟᱵ ᱵᱟᱲᱟ ᱦᱩᱭᱱᱟ ᱦᱚᱞᱟ ᱢᱟᱫᱷᱮᱨ, ᱟᱫᱚ ᱦᱚᱸᱜᱼᱚᱭ ᱡᱟᱹᱯᱩᱫ ᱞᱮᱠᱷᱟᱱ ᱜᱮ ᱦᱟᱸᱜ ᱠᱷᱡ ᱠᱚ ᱩᱰᱩᱠᱚᱜᱼᱟ ᱛᱚ᱾
ᱦᱮᱸ ᱦᱮᱸ ᱟ ᱥᱟᱵ ᱥᱟᱵ ᱡᱟᱹᱯᱩᱫ ᱢᱟ ᱜᱤᱫᱽᱨᱟᱹ ᱨᱮᱱᱟᱜ ᱜᱮ ᱫᱤᱥᱟᱹᱜᱼᱟ ᱡᱮ ᱚᱠᱟ ᱞᱮᱠᱟ ᱵᱚᱱ ᱥᱟᱵ ᱠᱚ ᱛᱟᱦᱮᱸᱜᱼᱟ ᱦᱮᱸ ᱥᱮ ᱵᱟᱝ?
ᱦᱩᱸ᱾
ᱟᱨ ᱱᱮᱛᱟᱨ ᱢᱟ ᱦᱟᱨᱟᱭᱱᱟᱵᱚᱱ ᱡᱮ ᱜᱤᱫᱽᱨᱟᱹ ᱜᱤᱫᱽᱨᱟᱹ ᱞᱮᱠᱟ ᱡᱮ ᱫᱤᱥᱟᱹᱭ ᱡᱮ ᱜᱤᱫᱽᱨᱟᱹ ᱨᱮᱢ ᱛᱟᱦᱮᱸ ᱞᱮᱱᱠᱷᱟᱱ ᱠᱟᱹᱴᱤᱡ ᱛᱤᱱᱟᱹᱜ ᱱᱟᱯᱟᱭ ᱠᱚᱜ ᱜᱤᱫᱽᱨᱟᱹ ᱨᱮᱠᱷᱟᱱ ᱦᱟᱹᱠᱩ ᱥᱟᱵ ᱵᱚᱱ ᱪᱟᱞᱟᱣ ᱠᱚᱜᱼᱟ ᱱᱚᱝᱠᱟ ᱫᱟᱜ ᱡᱟᱹᱯᱩᱫ ᱫᱤᱱ ᱫᱚ ᱦᱮᱸᱥᱮ?
ᱦᱩᱸ᱾
ᱦᱟᱹᱠᱩ ᱥᱟᱵ ᱠᱚᱦᱚᱸ ᱛᱚ ᱟᱹᱵᱤᱱ ᱫᱚ ᱠᱟᱹᱡ ᱤᱭᱟᱹ ᱵᱟᱹᱲᱥᱤ ᱵᱤᱱ ᱮᱰᱟᱣ ᱵᱟᱲᱟᱭ ᱛᱟᱦᱮᱸᱜ ᱥᱮ ᱵᱟᱝ ᱞᱟᱦᱟ ᱛᱮᱫᱚ ᱠᱟᱹᱴᱤᱡ ᱨᱮᱫᱚ?
ᱦᱮᱸ ᱮᱰᱟᱣ ᱵᱟᱲᱟ ᱠᱟᱫ ᱜᱮᱭᱟᱞᱤᱧ ᱫᱚᱢᱮ ᱫᱚᱢᱮ ᱠᱟᱹᱴᱤᱡ ᱜᱤᱫᱟᱹ ᱨᱮᱫᱚ ᱫᱚᱢᱮᱜᱮ ᱤᱭᱟᱹ ᱤᱭᱟᱹ ᱠᱚ ᱢᱟᱱᱮ ᱵᱟᱹᱲᱥᱤ ᱯᱚᱠᱠᱷᱮ ᱫᱚ ᱫᱚᱢᱮ ᱤᱭᱮ ᱛᱟᱦᱮᱸ ᱦᱩᱭ ᱞᱮᱱᱟ ᱢᱟᱱᱮ ᱫᱚᱢᱮ ᱦᱟᱸᱱᱛᱮ ᱱᱟᱛᱮ ᱜᱟᱡᱟᱲᱼᱡᱟᱲ ᱠᱚᱨᱮ ᱮᱰᱟᱣ ᱵᱟᱲᱟᱟᱭ ᱦᱩᱭᱩᱜ ᱛᱟᱦᱮᱸᱫᱼᱟ ᱫᱚᱢᱮ
ᱦᱩᱸ ᱛᱟᱦᱚᱞᱮ ᱟᱯᱮ ᱥᱮᱫ ᱫᱚ ᱦᱮᱸ ᱟᱞᱮ ᱥᱮᱫ ᱦᱚᱸ ᱮᱰᱟᱣ ᱵᱟᱲᱟ ᱠᱟᱜ ᱜᱮᱭᱟᱞᱤᱧ ᱦᱚᱸ ᱟᱞᱮ ᱢᱟ ᱠᱮᱱᱮᱞ ᱢᱮᱱᱟᱜ ᱛᱟᱞᱮᱭᱟ ᱟᱞᱮ ᱢᱟ ᱠᱮᱱᱮᱞ ᱟᱨ ᱚᱱᱠᱟ ᱵᱟᱹᱭᱦᱟᱹᱲ ᱠᱚᱨᱮ ᱞᱟᱦᱟ ᱛᱮᱫᱚ ᱫᱚᱢᱮ ᱠᱚ ᱡᱷᱟᱹᱞᱤᱜ ᱛᱟᱦᱮᱸᱜ ᱱᱮᱛᱟᱨ ᱫᱚᱠᱚ ᱚᱠᱟ ᱪᱟᱵᱟᱭᱮᱱ ᱛᱚ ᱱᱮᱛᱟᱨ ᱢᱟ ᱡᱩᱜ ᱦᱚᱸ ᱵᱚᱫᱚᱞᱚᱜ ᱠᱟᱱᱟ ᱛᱚ ᱟᱨ ᱦᱟᱹᱠᱩ ᱠᱚᱦᱚᱸ ᱱᱮᱛᱟᱨ ᱫᱚ ᱚᱝᱠᱟ ᱠᱷᱩᱵ ᱮᱠᱴᱟ ᱫᱚ ᱵᱟᱠᱚ ᱧᱟᱢᱚᱜ ᱠᱟᱱᱟ᱾ ᱠᱷᱟᱹᱫᱽ ᱵᱟᱹᱭᱦᱟᱹᱲ ᱠᱚᱨᱮ ᱵᱟᱝᱢᱟ ᱞᱟᱦᱟ ᱛᱮᱫᱚ ᱢᱟᱠᱚ ᱧᱟᱢᱚᱜ ᱛᱟᱦᱮᱸᱜᱼᱟᱸ ᱥᱮ ᱵᱟᱝ ᱵᱟᱲᱟᱭ ᱛᱟᱦᱮᱸᱫ ᱵᱤᱱ ᱥᱮ ᱵᱟᱝ?
ᱦᱩᱸ ᱵᱟᱹᱭᱦᱟᱹᱲ ᱠᱚᱨᱮᱜ ᱟᱹᱞᱤᱧᱞᱤᱧ ᱦᱩᱞᱤᱧ ᱡᱷᱟᱹᱞᱤ ᱫᱚᱞᱤᱧ ᱡᱷᱟᱹᱞᱤ ᱵᱟᱲᱟ ᱠᱟᱫ ᱠᱚ ᱜᱮᱭᱟ ᱫᱚᱢᱮᱞᱤᱧ ᱮᱰᱟᱣ ᱵᱟᱲᱟ ᱠᱟᱫᱟ ᱵᱟᱹᱲᱥᱤ ᱰᱟᱝ ᱠᱚᱫᱚ᱾
ᱦᱮᱸ ᱟᱫᱚ ᱜᱚᱝ ᱠᱮ ᱟᱹᱵᱤᱱ ᱫᱚ ᱛᱟᱦᱚᱞᱮ ᱪᱮᱫ ᱚᱠᱟ ᱠᱚᱨᱮ ᱵᱟᱹᱲᱛᱤ ᱵᱤᱱ ᱚᱰᱟᱣ ᱜᱮᱭᱟ ᱢᱟᱱᱮ ᱵᱟᱸᱫᱽ ᱯᱩᱠᱷᱨᱤ ᱫᱟᱜ ᱟᱠᱟ ᱜᱟᱰᱟ ᱢᱟᱰᱟ ᱠᱚᱨᱮ ᱪᱮᱫ ᱠᱚᱨᱮ ᱵᱮᱤᱱ ᱚᱰᱟᱣ ᱜᱮᱭᱟ?
ᱟᱹᱞᱤᱧ ᱫᱚ ᱱᱚᱸᱜᱼᱚᱭ ᱠᱮᱱᱮᱞ ᱢᱮᱱᱟᱜ ᱠᱟᱫ ᱛᱟᱞᱮᱭᱟ ᱠᱮᱱᱮᱞ ᱠᱚᱨᱮ ᱞᱤᱧ ᱫᱚ ᱫᱚᱢᱮ ᱢᱟᱨᱟᱝ ᱢᱟᱨᱟᱝ ᱦᱟᱹᱠᱩ ᱠᱚ ᱧᱟᱢᱚᱜᱼᱟ ᱥᱳᱞ
ᱚ᱾
ᱦᱳᱭ᱾ ᱠᱮᱱᱮᱞ ᱠᱚᱨᱮ ᱮᱰᱟᱣ ᱵᱟᱲᱟ ᱦᱩᱭᱩᱜ ᱠᱟᱱ ᱜᱮᱭᱟ ᱢᱚᱴᱟ ᱢᱚᱴᱟ ᱦᱚᱲ ᱠᱚᱦᱚᱸ ᱠᱚ ᱧᱟᱢᱚᱜ ᱜᱮᱭᱟ
ᱟᱨ ᱜᱚᱢᱠᱮ ᱴᱟᱣᱟᱨ ᱪᱮᱫᱟᱜ ᱰᱤᱥᱴᱟᱵᱮᱫ ᱛᱟᱵᱤᱱᱟᱭ?
ᱫᱚᱢᱮ ᱟᱥᱛᱮ ᱟᱸᱡᱚᱢᱚᱜ ᱠᱟᱱᱛᱟᱞᱤᱧᱟ ᱾
ᱟᱥᱛᱮ ᱫᱚ ᱵᱟᱝ ᱜᱚᱢᱠᱮ ᱴᱟᱣ ᱟᱨ ᱦᱚᱸ ᱢᱟᱡᱷᱮ ᱢᱟᱡᱷᱮ ᱰᱤᱥᱴᱟᱯ ᱫᱟᱭ᱾
ᱚᱻ
ᱢᱟᱱᱛᱮ ᱦᱤᱡᱩᱜ ᱵᱤᱱ
ᱟᱨ ᱛᱟᱦᱚᱞᱮ- ᱤᱭᱟᱹ ᱠᱚᱫᱚ ᱵᱤᱱ ᱨᱚᱦᱚᱭ ᱟᱠᱟᱟᱜ-ᱟ ᱥᱮ ᱵᱟᱝ ᱚᱱᱠᱟ ᱵᱮᱸᱜᱟᱲ ᱠᱚᱫᱚ ᱪᱟᱥᱵᱟᱥ? ᱦᱳᱭᱳᱜ ᱠᱟᱱᱟ ᱥᱮ ᱵᱟᱝ ᱵᱮᱸᱜᱟᱲ ᱠᱚ?
ᱵᱮᱸᱜᱟᱲ ᱠᱚᱞᱤᱧ ᱪᱟᱥ ᱟᱠᱟᱫᱟ, ᱟᱫᱚ ᱱᱚᱜ-ᱚᱭ ᱡᱟᱹᱯᱩᱫ‌ ᱠᱷᱟᱹᱛᱤᱨ ᱦᱟᱸᱜ ᱠᱷᱟᱡ ᱪᱤᱠᱟᱹᱜ ᱠᱟᱱᱟ ᱠᱷᱟᱡ ᱰᱩᱵᱩᱡᱚᱜ-ᱟ ᱥᱮ ᱪᱤᱠᱟᱹᱜ-ᱟ ᱡᱟᱨ ᱠᱟᱜ-ᱟ ᱥᱮ ᱪᱮᱫ? ᱫᱟᱜ ᱫᱚᱢᱮᱭ ᱧᱟᱢᱟᱭ ᱠᱷᱟᱡ ᱟᱫᱚ ᱚᱱᱟ ᱜᱮ ᱫᱟᱨᱮᱜ ᱟᱥᱮ ᱵᱟᱝ? ᱚᱱᱟ ᱠᱚᱜᱮ ᱟᱹᱞᱤᱧ ᱫᱚ ᱠᱟᱹᱡ ᱪᱤᱱᱛᱟᱹ ᱨᱮ ᱢᱮᱱᱟᱜ ᱞᱤᱧᱟᱹ ᱱᱤᱛᱚᱜ ᱫᱚ ᱾
ᱚᱻ ᱾ ᱟᱫᱚ ᱤᱭᱟᱹᱭ ᱵᱤᱱ ᱪᱮᱜ ᱠᱚ ᱞᱟᱹᱭᱟ ᱚᱱᱟ ᱱᱟᱞᱟᱭ ᱵᱤᱱ ᱤᱭᱟᱹ ᱵᱟᱹᱭᱦᱟᱹᱲ ᱠᱚ ᱪᱮᱜ ᱞᱮᱠᱟᱱ ᱵᱟᱹᱭᱦᱟᱹᱲ ᱠᱟᱱ ᱛᱟᱵᱤᱱᱟ ᱚᱱᱠᱟ ᱱᱟᱞᱟᱭ ᱵᱤᱱ ᱛᱟᱞᱟ ᱛᱟᱞᱟᱛᱮ ᱡᱮᱢᱚᱱ ᱫᱟᱜ ᱡᱮᱢᱚᱱ ᱚᱱᱠᱟ ᱵᱟᱝ ᱛᱚᱵᱟᱜ ᱢᱟ ᱟᱨᱠᱤ, ᱡᱮᱢᱚᱱ ᱯᱟᱨᱚᱢ ᱪᱟᱞᱟᱜ ᱢᱟ, ᱞᱤᱸᱜᱤ ᱪᱟᱞᱟᱜ ᱢᱟ, ᱦᱮᱸ ᱥᱮ ᱵᱟᱝ?
ᱦᱩᱜ, ᱦᱳᱭ ᱟᱫᱚ ᱛᱮ ᱚᱱᱟ ᱜᱮ ᱠᱷᱟᱡ ᱧᱮᱞ ᱫᱟᱞᱤᱧ ᱪᱮᱫ ᱠᱟ ᱠᱟᱛᱮ ᱮ ᱻ ᱜᱟᱱᱚᱜ ᱠᱟᱱᱟ ᱥᱮ ᱫᱟᱜ ᱞᱮᱠᱷᱟᱱ ᱢᱟᱱᱮ ᱮᱢᱚᱱ ᱴᱤᱞᱤᱧ ᱨᱚᱦᱚᱭ ᱠᱟᱫᱟ ᱢᱟᱱᱮ ᱦᱩᱸ ᱡᱟᱭᱜᱟ ᱫᱚ ᱴᱷᱤᱠ ᱫᱚ ᱴᱷᱤᱠ ᱜᱮᱭᱟ ᱜᱷᱩᱴᱩ ᱧᱚᱜ ᱜᱮᱭᱟ ᱟᱫᱚ ᱛᱟᱣ ᱨᱮᱦᱚᱸ ᱢᱟᱱᱮ ᱡᱟᱨ ᱠᱟᱣ ᱞᱮᱱᱠᱷᱟᱱ ᱢᱟ ᱠᱷᱟᱡ ᱵᱟᱝ ᱻ ᱫᱟᱨᱤᱜᱼᱟ᱾ ᱦᱩᱸ ᱚᱱᱟ ᱜᱮ ᱠᱷᱟᱡ ᱪᱮᱫᱞᱤᱧ ᱪᱤᱠᱟᱹᱭᱟ ᱡᱮ ᱠᱟᱹᱡ ᱵᱟᱞᱤᱧ ᱵᱩᱡᱽ ᱫᱟᱲᱮᱭᱟᱜ ᱠᱟᱱᱟ ᱾
ᱚᱻ ᱦᱮᱸ ᱛᱚ ᱾ ᱟᱫᱚ ᱱᱚᱝᱠᱟ ᱡᱟᱭᱜᱟ ᱚᱠᱟ ᱞᱮᱠᱟ ᱛᱟᱦᱮᱸ ᱞᱮᱱᱠᱷᱟᱱ ᱥᱮ‌ ᱵᱟᱝ ᱠᱟᱹᱴᱤᱡ ᱡᱟᱞᱟᱣ ᱧᱚᱜ ᱜᱮᱭᱟ ᱾
ᱦᱩᱸ ᱡᱟᱭᱜᱟ ᱵᱮᱥ ᱞᱮᱠᱟ ᱧᱚᱜ ᱛᱟᱦᱮᱸ ᱞᱮᱱᱠᱷᱟᱱ ᱟᱫᱚ ᱛᱟᱣ ᱨᱮᱦᱚᱸ ᱚᱱᱠᱟ ᱠᱟᱛᱮᱜ ᱜᱮᱞᱤᱧ ᱨᱚᱦᱚᱭ ᱠᱮᱫᱟ ᱢᱟᱱᱮ ᱟᱵᱚ ᱫᱚ ᱨᱮᱸᱜᱮᱡ ᱦᱚᱲ ᱥᱟᱨ ᱟᱜ ᱠᱷᱟᱡ ᱥᱚᱵᱡᱤ ᱢᱚᱵᱡᱤ ᱵᱚᱱ ᱧᱟᱢᱟ ᱡᱟᱹᱯᱩᱫ ᱫᱤᱱ ᱢᱟ ᱟᱜᱠᱷᱟᱡ ᱫᱚᱨᱚᱜ ᱜᱮᱭᱟ ᱟᱜᱠᱷᱟᱡ ᱤᱭᱟᱹ ᱠᱚᱫᱚ ᱥᱚᱵᱡᱤ ᱠᱚᱫᱚ ᱡᱮᱢᱚᱱ ᱠᱷᱟᱡ ᱫᱟᱢᱻ ᱠᱚ ᱨᱟᱠᱟᱵᱟ ᱠᱷᱟᱡ ᱪᱟᱹᱥᱤ ᱵᱟᱹᱥᱤ ᱦᱚᱲ ᱚᱝᱠᱟ ᱜᱮ ᱠᱚᱥᱴᱚ ᱢᱚᱥᱴᱚ ᱠᱟᱛᱮ ᱠᱚ ᱨᱚᱦᱚᱭᱟ ᱛᱚ ᱟᱫᱚ ᱠᱟ ᱫᱟᱢ ᱟᱛᱟ ᱠᱚᱣᱟ ᱠᱚ ᱥᱚᱵᱡᱤ ᱠᱚ ᱟᱫᱚ ᱟᱹᱞᱤᱧ ᱦᱚᱸ ᱚᱱᱟ ᱢᱚᱱᱮ ᱠᱟᱛᱮᱜ ᱜᱮ ᱡᱮ ᱛᱟᱦᱮᱞᱮ ᱛᱤᱱᱟᱹᱜ ᱮᱢ ᱠᱤᱨᱤᱧᱟᱻ ᱟᱫᱚ
ᱦᱳᱭ ᱦᱳᱭ ᱾ ᱟᱻ ᱠᱤᱨᱤᱧ ᱛᱮᱢᱟ ᱟᱵᱚ ᱫᱚ ᱨᱮᱸᱜᱮᱡ ᱦᱚᱲ ᱛᱤᱱᱟᱹᱜ ᱵᱚᱱ ᱠᱤᱨᱤᱧ ᱠᱟᱛᱮᱜ ᱵᱚᱱ ᱡᱚᱢᱟ ᱥᱮ ᱵᱟᱝ ᱨᱚᱦᱚᱭ ᱠᱟᱜ ᱠᱷᱟᱱ ᱟᱨ ᱻ ᱠᱤᱨᱤᱧ ᱫᱚ ᱵᱟᱝ ᱦᱩᱭᱩᱜ ᱛᱟᱵᱚᱱᱟ ᱚᱱᱟ ᱛᱮ ᱵᱚᱱ ᱡᱚᱢ ᱫᱟᱲᱮᱭᱟᱜ-ᱟ ᱟᱵᱚ ᱢᱟ ᱾ ᱟᱹᱛᱩ ᱫᱤᱥᱚᱢ ᱨᱮᱱ ᱦᱚᱲ ᱟᱱᱛᱮ ᱟᱲᱟᱜ ᱥᱟᱠᱟᱢ ᱠᱚᱦᱚᱸ ᱫᱟᱨᱮᱜ ᱠᱟᱱᱟ ᱱᱮᱛᱟᱨ ᱫᱚ ᱚᱱᱟ ᱠᱚᱦᱚᱸ ᱵᱚᱱ ᱡᱚᱢ, ᱤᱭᱟᱹ ᱦᱮᱴᱮᱡ ᱤᱭᱟᱹ ᱥᱤᱜ ᱠᱟᱛᱮᱜ ᱵᱚᱱ ᱡᱚᱢ ᱫᱟᱲᱮᱭᱟᱜ-ᱟ ᱚᱱᱟᱛᱮ ᱵᱟᱹᱭᱦᱟᱹᱲ ᱠᱚᱨᱮᱜ ᱤᱭᱟᱹ ᱟᱲᱟᱜ ᱦᱚᱸ ᱦᱩᱭᱩᱜ ᱠᱟᱱᱟ ᱱᱮᱛᱟᱨ ᱢᱟᱱᱮ ᱪᱮᱜ ᱟᱲᱟᱜ ᱠᱚ ᱢᱮᱛᱟᱜ-ᱟ ᱚᱱᱮ ᱯᱮᱭᱟ, ᱯᱮᱭᱟ ᱥᱟᱠᱟᱢ, ᱯᱮᱭᱟ ᱜᱮ ᱤᱭᱟᱹ ᱠᱚᱜ ᱫᱚ ᱥᱟᱠᱟᱢ ᱠᱚᱜ ᱫᱚ, ᱚᱱᱮ ᱯᱮᱭᱟ, ᱯᱮᱭᱟ, ᱪᱟᱛᱚᱢ ᱟᱲᱟᱜ ᱾ ᱟᱞᱮ ᱥᱮᱫ ᱢᱟ ᱫᱚᱢᱮ ᱚᱱᱠᱟ ᱪᱟᱛᱚᱢ ᱟᱲᱟᱜ ᱠᱚ ᱦᱩᱭᱩᱜ-ᱟ ᱟᱫᱚ ᱥᱤᱫ ᱠᱚᱡ‌ ᱪᱟᱞᱟᱣ ᱦᱩᱭᱩᱜ ᱜᱮᱭᱟ ᱾ ᱠᱤᱨᱤᱧ ᱠᱚᱫᱚ ᱛᱤᱱᱟᱹᱜ ᱮᱢ ᱡᱚᱢᱟ᱾ ᱟᱹᱞᱤᱧ ᱦᱚᱸ ᱫᱚᱢᱮᱞᱤᱧ ᱠᱩᱥᱤᱭᱟᱜ-ᱟ ᱪᱟᱛᱚᱢ ᱟᱲᱟᱜ ᱾ ᱪᱟᱛᱚᱢ ᱟᱲᱟᱜ ᱛᱟᱨᱯᱚᱨᱮ ᱚᱱᱮ ᱠᱩᱭᱞᱟᱹ ᱠᱟᱹᱴᱤ ᱜᱮᱨᱮᱜ ᱛᱟᱨᱯᱚᱨᱮ ᱠᱩᱭᱞᱟᱹ ᱠᱟᱹᱴᱤ ᱟᱲᱟᱜ ᱠᱚᱦᱚᱸ ᱟᱞᱮ ᱥᱮᱜ ᱢᱟ ᱫᱚᱢᱮ ᱢᱮᱱᱟᱜ-ᱟ ᱱᱚᱣᱟ ᱠᱚᱨᱮ ᱾ ᱛᱚ ᱢᱟ ᱛᱟᱠᱚ ᱠᱚ ᱪᱟᱞᱟᱜ ᱜᱮᱭᱟ ᱥᱤᱫ ᱟᱹᱜᱩᱭ ᱜᱮᱭᱟ ᱠᱚ ᱾ ᱳᱭ ᱠᱤᱨᱤᱧ ᱠᱚᱫᱚ ᱵᱟᱝ ᱦᱩᱭᱩᱜ ᱛᱟᱞᱮᱭᱟ ᱟᱞᱮᱭᱟᱜ ᱫᱚ᱾ ᱟᱨ ᱦᱚᱸᱜ-ᱚᱭ ᱟᱨᱚ ᱱᱚᱝᱠᱟ ᱫᱚ ᱢᱟ ᱟᱥᱟᱲ ᱵᱚᱸᱜᱟ ᱢᱟ ᱥᱮᱴᱮᱨ ᱮᱱᱟ, ᱟᱨ ᱦᱚᱸ ᱡᱩᱫᱤ ᱵᱟᱹᱫᱽ ᱵᱟᱹᱭᱦᱟᱹᱲ ᱠᱚ ᱚᱝᱠᱟ ᱵᱟᱱᱚᱜ-ᱟ, ᱟᱫᱚ ᱚᱝᱠᱟ ᱰᱚᱵᱦᱟᱜ ᱠᱚ ᱰᱚᱵᱦᱟᱜᱚᱜ ᱜᱮᱭᱟ ᱥᱮ
ᱦᱩᱸ᱾
ᱟᱫᱚ ᱞᱤᱸᱜᱤ ᱞᱤᱸᱜᱤ ᱛᱮ ᱟᱫᱚ ᱚᱱᱟ ᱠᱚᱨᱮᱜ ᱮ ᱦᱟᱹᱠᱩ ᱥᱟᱵ ᱠᱚᱞᱮ ᱪᱟᱞᱟᱜ ᱜᱮᱭᱟ ᱱᱚᱝᱠᱟ ᱫᱟᱜ ᱡᱟᱹᱯᱩᱫ ᱨᱮ᱾ ᱟᱻ ᱦᱟᱹᱠᱩ ᱠᱚᱞᱮ ᱡᱷᱟᱹᱞᱤ ᱠᱚ ᱟᱹᱜᱩ ᱠᱚᱣᱟ ᱚᱱᱠᱟ ᱯᱩᱴᱷᱤ ᱮᱢᱟᱱ‌ᱻ ᱛᱟᱨᱯᱚᱨᱮ ᱩᱝᱠᱩ ᱠᱟᱹᱴᱤᱡ ᱠᱟᱹᱴᱤᱡ ᱦᱟᱹᱠᱩ ᱠᱚᱠᱚ ᱡᱷᱟᱹᱞᱤᱜ ᱜᱮᱭᱟ ᱟᱫᱚ ᱡᱟᱣ ᱫᱚ ᱡᱟᱞ ᱛᱮᱞᱮ ᱤᱭᱟᱹ ᱠᱚ ᱥᱟᱵ ᱠᱚᱣᱟᱞᱮ, ᱟᱨᱮᱡ ᱠᱟᱛᱮᱜ᱾
ᱦᱩᱸ᱾
ᱛᱚ ᱱᱟᱯᱟᱭ ᱜᱮ ᱟᱹᱰᱤ ᱨᱟᱹᱥᱠᱟᱹ ᱵᱩᱡᱷᱟᱹᱜ-ᱟ ᱱᱚᱝᱠᱟ ᱡᱟᱹᱯᱩᱫ ᱨᱮ᱾ ᱡᱟᱹᱯᱩᱫ ᱞᱮᱠᱟᱱ ᱫᱤᱱ ᱫᱚ ᱟᱫᱚ ᱚᱜᱠᱟ ᱫᱚ ᱵᱟᱹᱞᱤᱧ ᱧᱮᱞ ᱠᱟᱜ-ᱟ ᱚᱝ ᱠᱟ᱾ ᱨᱟᱹᱥᱠᱟᱹ ᱞᱮᱠᱟᱱ ᱡᱤᱱᱤᱥ ᱫᱚ ᱱᱟᱯᱟᱭ ᱥᱮᱨᱚᱠᱚᱢ ᱢᱤᱫ ᱛᱮ ᱚᱲᱟᱜ ᱦᱚᱲ ᱥᱟᱞᱟᱜ ᱦᱟᱹᱠᱩ ᱥᱟᱵ ᱪᱟᱞᱟᱜ ᱦᱩᱭᱩᱜ-ᱟ, ᱟᱨ ᱥᱟᱵ ᱟᱹᱜᱩ ᱠᱚ ᱞᱮᱠᱷᱟᱱ ᱛᱟᱨᱯᱚᱨᱮ ᱟᱫᱚ ᱟᱹᱰᱤ ᱪᱮᱨᱦᱟ ᱡᱟᱹᱯᱩᱫ ᱨᱮ ᱚᱝᱠᱟ ᱦᱟᱹᱠᱩ ᱩᱛᱩ ᱠᱟᱛᱮᱫ ᱫᱟᱠᱟ ᱡᱚᱢ ᱟᱹᱰᱤ ᱨᱟᱹᱥᱠᱟᱹ ᱜᱮ ᱵᱩᱡᱷᱟᱹᱜ-ᱟ᱾ ᱦᱩᱸ ᱟᱞᱤᱧ ᱫᱚ᱾ ᱟᱨ ᱚᱝᱠᱟ ᱛᱟᱦᱞᱮ ᱟᱹᱥᱩᱞ ᱠᱚᱫᱚ ᱪᱤᱞᱤ ᱠᱚᱵᱚᱱ ᱟᱹᱥᱩᱞ ᱠᱟᱜ ᱠᱚᱣᱟ ᱚᱝᱠᱟ ᱢᱮᱨᱚᱢ ᱮᱢᱟᱱ?
ᱢᱮᱨᱚᱢ, ᱰᱟᱝᱨᱤ, ᱥᱩᱠᱨᱤ ᱩᱸᱜ, ᱟᱨ ᱩᱱᱠᱩ ᱜᱮ ᱟᱹᱥᱩᱞ ᱵᱟᱲᱟ ᱦᱩᱭ ᱠᱟᱱᱟ ᱱᱤᱛᱚᱜ ᱫᱚ ᱟᱨᱠᱤ ᱟᱫᱚ ᱱᱚᱝᱠᱟ ᱱᱤᱛᱚᱜ ᱫᱚ ᱟᱨᱚ ᱪᱟᱥᱵᱥ ᱫᱤᱱ ᱟᱫᱚ ᱪᱮᱫᱠᱟ ᱢᱟᱱᱮ ᱵᱟᱝ ᱜᱟᱱᱚᱜ ᱠᱟᱱᱟ ᱜᱩᱯᱤ ᱠᱚᱦᱚᱸ ᱥᱮ ᱤᱭᱟᱹ ᱠᱚᱦᱚᱸ ᱢᱟᱱᱮ ᱱᱤᱛᱚᱜ ᱡᱟᱭᱜᱟ ᱟᱨ ᱠᱤ ᱥᱚᱴᱚᱜ ᱠᱟᱱᱟ ᱩᱱᱠᱩᱣᱟᱜ ᱤᱭᱟᱹ ᱞᱟᱹᱜᱤᱫ ᱟᱹᱛᱤᱧ ᱞᱟᱹᱜᱤᱫ᱾ ᱟᱨ ᱛᱟᱦᱞᱮ ᱚᱝᱠᱟᱜᱮ ᱪᱟᱹᱬᱭᱟᱹᱣ ᱢᱟᱹᱲᱭᱟᱹᱣ ᱠᱟᱛᱮᱫ ᱜᱮ ᱟᱨᱠᱤ ᱟᱹᱥᱩᱞ ᱵᱟᱲᱟ ᱦᱩᱭ ᱟᱠᱟᱱ ᱜᱮᱭᱟ᱾
ᱦᱮᱸ ᱟᱨ ᱢᱮᱨᱚᱢ ᱫᱚ ᱡᱟᱞᱟ ᱜᱮᱭᱟ ᱠᱟᱨᱚᱱ ᱢᱮᱨᱚᱢ ᱫᱚ ᱡᱟᱹᱯᱩᱫ ᱫᱤᱱ ᱫᱚ ᱟᱹᱛᱤᱧ ᱦᱚᱸ ᱵᱟᱠᱚ ᱫᱟᱲᱮᱭᱟᱜ-ᱟ ᱫᱟᱜ ᱨᱮᱫᱚ ᱟᱨ ᱯᱟᱞᱟ ᱠᱚ ᱢᱟᱜ ᱞᱟᱜᱟᱫᱚᱜ-ᱟ ᱥᱮ, ᱟᱨ ᱥᱩᱠᱲᱤ ᱠᱷᱟᱱ ᱱᱤᱡᱮᱨᱟᱜ ᱩᱝᱠᱩ ᱡᱟᱦᱟᱸ ᱛᱤᱱᱟᱹᱜ ᱫᱟᱠᱟ ᱡᱚᱢ ᱠᱟᱜ ᱤᱛᱟᱹᱛ ᱠᱟᱜ-ᱟᱢ ᱚᱱᱟ ᱠᱚᱜᱮᱢ ᱮᱢᱟᱭ ᱠᱷᱟᱱ ᱚᱱᱟ ᱫᱚ ᱡᱚᱢᱟᱭ ᱦᱮᱸ ᱥᱮ᱾
ᱦᱩᱸ᱾
ᱟᱨ ᱰᱟᱹᱟᱝᱨᱤ, ᱢᱮᱨᱚᱢ ᱫᱚ ᱠᱟᱹᱴᱤᱡ ᱡᱟᱞᱟ ᱧᱚᱜ ᱜᱮᱭᱟ ᱩᱝᱠᱩ ᱫᱚ ᱟᱨ ᱰᱟᱝᱨᱤ ᱫᱚ ᱠᱷᱚᱲ ᱠᱚᱦᱚᱸᱵᱚᱱ ᱜᱮᱫ ᱟᱠᱚᱣᱟ᱾ ᱟᱨ ᱢᱮᱨᱚᱢ ᱠᱚᱫᱚ ᱠᱟᱹᱴᱤᱡ ᱡᱟᱞᱟ ᱧᱚᱜ ᱜᱮᱭᱟ ᱟᱫᱚ ᱚᱱᱟᱛᱮ ᱡᱟᱹᱯᱩᱫ ᱫᱤᱱ ᱫᱚ᱾ ᱚᱱᱟ ᱢᱤᱫᱴᱮᱱ ᱡᱟᱞᱟ ᱜᱮᱞᱤᱧ ᱵᱩᱡᱷᱟᱹᱣᱟ᱾
ᱡᱚᱛᱚ ᱜᱮ ᱜᱚᱝᱠᱮ ᱡᱟᱞᱟᱜ ᱜᱮᱭᱟ ᱱᱤᱛᱚᱜ ᱫᱚ ᱢᱟᱱᱮ ᱰᱟᱝᱨᱤ ᱦᱚᱸ ᱛᱤᱱᱟᱹᱜ ᱫᱤᱱ ᱟᱨᱠᱤ ᱪᱷᱟᱹᱱᱤ ᱜᱮᱫ ᱠᱟᱛᱮᱢ ᱫᱚᱦᱚ ᱠᱟᱭᱟ ᱥᱮ ᱩᱱᱠᱩ ᱦᱚᱸ ᱵᱟᱝ ᱟᱲᱟᱜ ᱞᱮᱠ ᱠᱚ ᱠᱷᱟᱱ ᱫᱚ ᱢᱟᱱᱮ ᱩᱱᱠᱩᱣᱟᱜ ᱦᱚᱸ ᱢᱟᱱᱮ ᱰᱮᱞᱤ ᱨᱚᱦᱚᱲ ᱡᱤᱱᱤᱥ ᱡᱚᱢ ᱫᱚ ᱵᱟᱝ ᱥᱚᱢᱵᱷᱚᱵ ᱠᱟᱱ ᱛᱟᱠᱚᱣᱟ ᱟᱨᱠᱤ᱾
ᱦᱮᱸ ᱦᱮᱸ᱾ ᱟᱨ ᱰᱟᱹᱝᱨᱤ, ᱰᱟᱹᱟᱝᱨᱤ ᱫᱚ ᱛᱟᱦᱞᱮ ᱪᱮᱫ ᱠᱚᱠᱚ ᱡᱚᱢ ᱜᱮᱭᱟ?
ᱰᱟᱹᱝᱨᱤ ᱫᱚ ᱟᱹᱞᱤᱧ ᱫᱚ ᱟᱹᱰᱤ ᱠᱤᱪᱷᱩ ᱟᱛᱮᱫ ᱜᱮᱞᱤᱧ ᱮᱢᱟ ᱠᱚᱣᱟ ᱡᱮᱢᱚᱱ ᱥᱮᱛᱟᱜ ᱨᱮᱫᱚ ᱦᱟᱸᱜ ᱠᱷᱟᱡ ᱪᱷᱟᱹᱱᱤ ᱠᱚᱞᱤᱧ ᱜᱮᱫ ᱟᱠᱚᱣᱟ᱾ ᱤᱭᱟᱹ ᱠᱟᱫᱟ ᱠᱷᱳᱞ ᱟᱛᱮᱫ ᱞᱤᱧ ᱞᱚᱦᱚᱫ ᱟᱠᱚᱣᱟ ᱤᱭᱟᱹ ᱠᱚᱣᱟ ᱟᱨᱠᱤ ᱫᱟᱜ ᱛᱮᱫ ᱟᱛᱮᱫ᱾ ᱢᱟᱠᱷᱟᱣ ᱟᱹᱠᱤᱱ ᱦᱩᱭᱩᱜ ᱜᱮᱭᱟ ᱰᱟᱹᱟᱝᱨᱤ᱾
ᱦᱮᱸ ᱾ ᱟᱨ ᱥᱩᱠᱨᱤ ᱠᱚᱦᱚᱸ ᱥᱩᱠᱨᱤ ᱫᱚ ᱚᱱᱮ ᱤᱭᱟᱹ ᱠᱚᱜᱮ ᱢᱮᱥᱟ ᱟᱛᱟᱠᱚᱣᱟ ᱚᱱᱮ ᱪᱟᱣᱞᱮ ᱦᱳᱲᱳ ᱠᱚ ᱵᱟᱵᱚᱱ ᱞᱟᱹᱟᱦᱩᱫ ᱫᱟ
ᱦᱩᱸ ᱾
ᱟᱨ ᱞᱟᱹᱦᱩᱜ ᱠᱟᱛᱮ ᱚᱱᱟ ᱡᱟᱦᱟᱸ ᱟᱨᱠᱤ ᱤᱭᱟᱹᱛᱮ ᱦᱩᱭᱩᱜ ᱠᱟᱱᱟ ᱚᱱᱟ ᱠᱷᱞ ᱛᱮ ᱠᱷᱞ ᱟᱨ ᱚᱱᱮ ᱤᱭᱟᱹ ᱤᱭᱟᱹᱛᱮ ᱟᱨᱠᱤ
ᱛᱟᱦᱚᱞᱮ ᱦᱳᱭ ᱠᱷᱳᱞ ᱜᱮ ᱟᱨᱠᱤ ᱚᱱᱮ ᱡᱟᱦᱟᱸ ᱫᱚ ᱥᱩᱱᱩᱢ ᱵᱚᱱᱮ ᱤᱭᱟᱹ ᱞᱟᱦᱩᱫ